ᱦᱮᱞᱳ ᱡᱚᱦᱟᱨ ᱜᱮ ᱜᱚᱢᱠᱮ
ᱦᱮᱸ ᱡᱚᱦᱟᱨ ᱜᱮ
ᱟᱪᱪᱷᱟ ᱫᱚᱥᱨᱟ ᱟᱠᱷᱲᱟ ᱟᱠᱷᱲᱟ ᱨᱮᱱᱟᱜ ᱠᱟᱛᱷᱟ ᱞᱟᱹᱭ ᱛᱟᱞᱟᱝ ᱢᱮ
ᱟᱪᱪᱷᱟ ᱜᱚᱝᱠᱮ
ᱦᱮᱸ
ᱱᱮᱥ ᱛᱚ ᱱᱮᱥ ᱠᱩᱲ ᱨᱮ
ᱦᱮᱸ
ᱛᱤᱱᱟ ᱜᱟᱱ
ᱜᱚᱢᱠᱮ ᱱᱟᱥᱮ ᱱᱮᱴᱣᱟᱨᱠ
ᱟ ᱯᱟᱹᱴᱷᱣᱟᱹ ᱞᱟᱹᱭ ᱫᱟᱹᱧ ᱜᱚᱝᱠᱮ ᱱᱮᱥᱟᱜ ᱤᱛᱩᱱ ᱟᱥᱲᱟ ᱨᱮ ᱛᱤᱱᱟᱹᱜ ᱜᱟᱱ ᱯᱟᱹᱴᱷᱩᱣᱟᱹ ᱠᱚ ᱯᱷᱨᱚᱢ ᱠᱚ ᱯᱮᱨᱮᱡ ᱟᱠᱟᱫᱟ
ᱯᱮᱨᱮᱡ ᱫᱚᱠᱚ ᱯᱮᱨᱮᱡ ᱠᱟᱜ ᱜᱮᱭᱟ ᱥᱟᱸᱜᱮ ᱜᱚᱴᱟᱝ ᱜᱮ ᱡᱟᱦᱟᱸ ᱫᱚ ᱞᱮᱠᱷᱟ ᱫᱚ ᱩᱱᱟᱹᱜ ᱫᱚ ᱵᱟᱹᱱᱩᱜ ᱠᱟᱫᱟ ᱤᱧ ᱴᱷᱮᱱ ᱢᱚᱴᱟᱢᱩᱴᱤ ᱦᱩᱭᱩᱜ ᱜᱮᱭᱟ ᱠᱚ ᱦᱮᱸᱥᱮ ᱚ ᱜᱮᱞ ᱢᱚᱬᱮ ᱜᱟᱱ ᱫᱚᱠᱚ ᱦᱩᱭᱩᱜᱼᱟ ᱟᱨᱠᱤ
ᱚ ᱛᱟᱦᱚᱞᱮ ᱢᱚᱴᱟ ᱢᱩᱴᱤ ᱦᱮᱱᱟᱜ ᱠᱚᱜᱮ ᱵᱟᱝ ᱫᱚ ᱵᱟᱝ
ᱦᱮᱸᱮ ᱟᱫᱚ ᱜᱚᱢᱠᱮ ᱛᱟᱦᱚᱞᱮ ᱟᱢᱟᱜ ᱨᱮᱫᱚ
ᱤᱧᱟᱹᱝ ᱨᱮᱫᱚ ᱚᱱᱠᱟ ᱜᱮ ᱠᱟᱹᱴᱤᱡ ᱥᱟᱸᱜᱮ ᱧᱚᱜ ᱚᱱᱟ ᱠᱷᱚᱱ ᱦᱩᱸ
ᱟᱪᱪᱷᱟ ᱟᱫᱚ ᱜᱚᱝᱠᱮ ᱞᱟᱹᱭᱮᱫ ᱛᱟᱦᱮᱸᱜ ᱤᱧ ᱡᱮ ᱚᱱᱮ ᱵᱷᱟᱭᱵᱟᱨᱥᱟᱱ ᱫᱚ ᱱᱟᱥᱮ ᱥᱟᱭᱞᱮᱱᱴ ᱨᱮ ᱠᱚᱱᱵᱷᱟᱨᱴ ᱠᱟᱜ ᱢᱮ ᱥᱮ ᱱᱟᱯᱟᱭᱚᱜᱼᱟ ᱚᱱᱟᱨᱮ ᱡᱟᱦᱟᱸ ᱨᱚᱲ ᱦᱩᱭᱩᱜ ᱠᱟᱱ ᱫᱚ ᱨᱚᱲ ᱨᱮ ᱚᱱᱟ ᱮᱸᱴᱠᱮᱴᱚᱬᱮ ᱦᱤᱡᱩᱜ ᱠᱟᱱᱟ᱾ ᱦᱳᱭ
ᱦᱳᱭ ᱦᱳᱭ ᱦᱳᱭ
ᱦᱩ ᱛᱟᱨᱯᱚᱨᱮ ᱜᱚᱢᱠᱮ ᱛᱟᱦᱞᱮ ᱪᱮᱫ ᱞᱮᱠᱟ ᱚᱞ ᱯᱟᱲᱦᱟᱣ ᱠᱚ ᱛᱟᱦᱚᱞᱮ ᱪᱮᱫ ᱞᱮᱠᱟ ᱦᱩᱭᱩᱜ ᱠᱟᱱᱟ ᱯᱟᱹᱴᱷᱩᱣᱟᱹ ᱢᱟᱹᱭ ᱵᱟᱹᱵᱩ ᱛᱟᱠᱚ? ᱚᱠᱛᱚ ᱨᱮᱠᱚ ᱥᱮᱴᱮᱨᱚᱜ ᱠᱟᱱᱟ ᱠᱚ ᱥᱮ ᱵᱟᱝ??
ᱦᱮᱸ ᱯᱟᱹᱴᱷᱩᱣᱟᱹ ᱢᱟᱹᱭ ᱛᱟᱠᱚ ᱵᱟᱹᱵᱩ ᱛᱟᱠᱚ ᱫᱚ ᱢᱚᱴᱟᱢᱩᱴᱤ
ᱦᱩᱸ
ᱚᱠᱛᱚ ᱨᱮᱜᱮᱠᱚ ᱥᱮᱴᱮᱨᱚᱜ ᱠᱟᱱᱟ ᱠᱟᱹᱴᱤᱡ ᱫᱚᱠᱚ ᱪᱮᱴᱷᱟ ᱧᱚᱜ ᱟᱠᱟᱱᱟ᱾ ᱟᱫᱚ ᱪᱮᱴᱷᱟᱣ ᱠᱟᱱᱟ ᱠᱚ ᱱᱤᱭᱟᱹ ᱠᱷᱟᱹᱛᱤᱨ ᱛᱮ ᱜᱟᱨᱡᱮᱱ ᱠᱚ ᱵᱟᱨ ᱵᱟᱨ ᱨᱤᱠᱳᱭᱮᱥᱴ ᱥᱮ ᱩᱱᱠᱩ ᱥᱟᱞᱟᱜ ᱜᱟᱯᱟᱞ ᱢᱟᱨᱟᱣ ᱫᱩᱯᱲᱩᱵ ᱠᱟᱛᱮᱜ ᱜᱟᱨᱡᱮᱱ ᱠᱚ ᱚᱱᱮᱠᱴᱟ ᱥᱚᱡᱟᱠ ᱦᱚᱪᱚ ᱦᱩᱭ ᱠᱟᱱᱛᱮ ᱮᱸᱻ ᱯᱟᱹᱴᱷᱩᱣᱟᱹ ᱠᱚ ᱟᱰᱩ ᱚᱠᱛᱚ ᱨᱮᱠᱚ ᱥᱮᱴᱮᱨᱚᱜ ᱠᱟᱱᱟ ᱟᱨ ᱡᱟᱦᱟ ᱚᱲᱟᱜ ᱠᱚᱨᱮ ᱠᱟᱢᱤ ᱠᱚ ᱮᱢᱟ ᱠᱚ ᱦᱩᱭᱩᱜ ᱠᱟᱱᱟ ᱢᱟᱱᱮ ᱦᱳᱢ ᱴᱟᱥ ᱠᱚ ᱚᱱᱟ ᱥᱟᱱᱟᱢ ᱠᱚ ᱡᱟᱦᱟ ᱞᱮᱠᱟ ᱠᱚ ᱫᱟᱲᱮᱜ ᱠᱟᱱᱟ, ᱠᱚᱠᱚ ᱠᱚᱨᱟᱣ ᱟᱹᱜᱩᱭᱮᱫᱟ ᱮ ᱱᱚᱣᱟ ᱢᱮᱜᱴᱮᱱ ᱤᱧᱨᱮᱱ ᱯᱟᱹᱴᱷᱩᱣᱟᱹ ᱠᱚᱣᱟᱜ ᱢᱤᱫᱴᱟᱝ ᱵᱷᱟᱜᱮ ᱫᱤᱠ ᱠᱟᱱ ᱛᱟᱠᱚᱣᱟ ᱞᱟᱹᱭ ᱜᱟᱱᱚᱜᱼᱟ᱾
ᱟᱪᱪᱷᱟ ᱟᱪᱪᱷᱟ ᱡᱟᱭᱦᱳᱠ ᱚᱱᱠᱟ ᱞᱮᱠᱟᱛᱮ ᱧᱮᱞ ᱠᱟᱱ ᱜᱮᱭᱟ ᱡᱮ ᱯᱟᱹᱴᱷᱩᱣᱟᱹ ᱢᱟᱹᱭ ᱵᱟᱹᱵᱩ ᱛᱟᱠᱚ ᱫᱚ ᱥᱚᱪᱮᱛᱚᱱ ᱨᱮᱱᱟᱜ ᱠᱟᱛᱷᱟ ᱫᱚ ᱦᱳᱭᱳᱜ ᱠᱟᱱᱟ ᱢᱟᱲᱟᱝ ᱮᱸᱜᱟᱛ ᱟᱯᱟᱛ ᱴᱷᱤᱠ ᱥᱮ? ᱮᱸᱜᱟᱛ ᱟᱯᱟᱛ ᱪᱮᱫ ᱞᱮᱠᱟ ᱟᱢ ᱜᱟᱭᱤᱴ ᱮᱭᱟᱢ ᱚᱱᱠᱟᱟᱜ ᱜᱮ ᱚᱲᱟᱜ ᱫᱩᱣᱟᱹᱨ ᱨᱮ ᱟ ᱟᱡᱨᱮᱱ ᱦᱚᱯᱚᱱ ᱦᱚᱸ ᱚᱱᱠᱟ ᱜᱮ ᱜᱟᱭᱤᱰᱥ ᱦᱳᱭᱳᱜᱼᱟ᱾ ᱴᱷᱤᱠ ᱮᱸᱜᱟᱛ ᱟᱯᱟᱛ ᱟᱵᱚ ᱪᱮᱫᱞᱠᱟ ᱵᱚᱱ ᱥᱤᱠᱷᱟᱹᱣ ᱯᱟᱲᱦᱟᱣ ᱠᱚᱣᱟ ᱤᱱᱠᱟᱹ ᱞᱮᱠᱟ ᱛᱮᱜᱮ ᱦᱚᱯᱚᱱ ᱛᱮᱫ ᱦᱚᱸ ᱚᱱᱟ ᱥᱤᱠᱷᱟᱹᱣ ᱯᱟᱲᱦᱟᱣ ᱠᱟᱛᱷᱟ ᱚᱱᱩᱡᱟᱭᱤ ᱛᱮ ᱯᱷᱚᱞᱳ ᱠᱟᱛᱮ ᱤᱱᱠᱟᱹ ᱞᱮᱠᱟᱛᱮᱜᱮ ᱩᱱᱤ ᱦᱚᱭ ᱥᱤᱠᱷᱟᱹᱣ ᱯᱟᱲᱦᱟᱣ ᱤᱫᱤᱭ ᱭᱟ ᱴᱷᱤᱠ ᱥᱮ?
ᱦᱮᱸ ᱦᱮᱸ ᱮᱠᱫᱚᱢ᱾ ᱚᱱᱟ ᱰᱟᱦᱟᱨ ᱛᱮᱜᱮ ᱩᱱᱤ ᱫᱚᱭ ᱪᱟᱪᱳᱜᱼᱟ᱾
ᱮᱠᱵᱟᱹᱨᱮ᱾ ᱛᱚ ᱚᱱᱠᱟ ᱞᱮᱠᱟᱛᱮ ᱮᱸ ᱱᱤᱡᱮ ᱠᱚᱦᱚᱸ ᱚᱱᱠᱟᱜᱮ ᱮᱸ ᱦᱟᱯᱛᱟ ᱵᱟᱝ ᱨᱮᱦᱚᱸ ᱵᱟᱨ ᱦᱟᱯᱛᱟ ᱪᱷᱟᱰᱟ ᱪᱷᱟᱰᱟ ᱮᱸ ᱚᱝᱠᱟ ᱩᱝᱠᱩ ᱮᱸᱜᱟᱛ ᱟᱯᱟᱛ ᱠᱚ ᱥᱟᱶᱛᱮ ᱜᱟᱞᱚᱪ ᱟᱠᱷᱲᱟ ᱫᱚᱦᱚᱭ ᱦᱩᱭᱩᱜ ᱜᱮᱭᱟ ᱟᱨ ᱚᱱᱟ ᱜᱟᱞᱚᱪ ᱟᱠᱷᱲᱟ ᱨᱮ ᱪᱮᱫ ᱞᱮᱠᱟ ᱢᱟᱹᱭ ᱵᱟᱹᱵᱩ ᱛᱟᱠᱚ ᱚᱞ ᱯᱟᱲᱦᱟᱜ ᱠᱟᱱᱟ ᱠᱚ ᱦᱮᱸᱥᱮ ᱩᱱᱠᱩᱣᱟᱜ ᱢᱤᱫᱴᱟᱝ ᱚᱱᱟ ᱯᱷᱤᱰᱵᱮᱠ ᱩᱱᱠᱩ ᱮᱢᱟ ᱠᱚ ᱦᱳᱭᱳᱜᱼᱟ ᱴᱷᱤᱠ ᱜᱟᱭᱤᱰ ᱛᱮ ᱠᱳᱱᱳ ᱠᱤᱪᱷᱩ ᱠᱷᱟᱢ ᱠᱷᱟᱢᱛᱤ ᱦᱮᱱᱟᱜ ᱟᱠᱟᱫᱟ ᱥᱮ ᱪᱮᱫ, ᱚᱱᱟᱠᱚ ᱩᱱᱠᱩ ᱯᱟᱹᱴᱷᱤᱭᱟᱹ ᱯᱟᱹᱴᱷᱩᱣᱟᱹ ᱢᱟᱹᱭ ᱵᱟᱹᱵᱩ ᱛᱟᱠᱚᱣᱟᱜ ᱧᱮᱞ ᱦᱩᱭᱩᱜᱼᱟ᱾ ᱛᱚ ᱚᱱᱠᱟ ᱞᱮᱠᱟ ᱛᱮᱜᱮ ᱟᱯᱟᱛ ᱮᱸᱜᱟᱛ ᱠᱚᱦᱚᱸ ᱥᱟᱨᱦᱟᱣ ᱠᱚ ᱧᱟᱢ ᱜᱮᱭᱟ ᱴᱷᱤᱠ ᱥᱮ᱾
ᱦᱳᱭ ᱦᱳᱭ ᱦᱮᱸ ᱟᱫᱚ ᱪᱮᱥᱴᱟ ᱦᱩᱭᱩᱜ ᱠᱟᱱᱟ ᱱᱩᱠᱩ ᱯᱟᱹᱴᱷᱩᱣᱟᱹ ᱠᱚ ᱟᱨ ᱦᱚᱸ ᱰᱮᱵᱷᱞᱚᱯ ᱞᱟᱹᱜᱤᱫ ᱛᱮ᱾ ᱚᱱᱟᱛᱮ ᱱᱮᱥ ᱫᱚ ᱢᱤᱫᱴᱟᱝ ᱰᱤᱡᱤᱴᱮᱞ ᱵᱳᱨᱰ ᱦᱟᱛᱼ ᱦᱟᱛᱟᱣ ᱨᱮᱱᱟᱜ ᱢᱤᱫᱴᱮᱱ ᱠᱩᱨᱩᱢᱩᱴᱩ ᱦᱟᱛᱟᱣ ᱦᱩᱭ ᱟᱠᱟᱱᱟ
ᱟᱪᱪᱷᱟ ᱟᱪᱪᱷᱟ
ᱡᱟᱛᱮ ᱠᱚᱨᱮ ᱱᱩᱠᱩ ᱢᱟᱹᱭ ᱛᱟᱠᱚ ᱵᱟᱹᱵᱩ ᱛᱟᱠᱚ ᱟᱹᱰᱤ ᱟᱞᱜᱟ ᱛᱮ ᱟᱠᱚᱣᱟᱜ ᱥᱟᱛᱟᱢ ᱵᱩᱡᱷᱟᱹᱣ ᱦᱚᱪᱚ ᱜᱟᱱᱚᱜ ᱢᱟ
ᱴᱷᱤᱠ ᱠᱟᱛᱷᱟ ᱫᱚ ᱤᱱᱟᱹᱜᱮ ᱟᱹᱰᱤ ᱱᱟᱯᱟᱭ ᱡᱚᱛᱷᱟᱛᱟᱜ ᱠᱟᱛᱷᱟ ᱤᱧᱟᱹᱜ ᱢᱚᱱᱮᱨᱮ ᱜᱩᱨᱞᱟᱹᱜ ᱠᱟᱱ ᱜᱮ ᱛᱟᱦᱮᱸᱫᱼᱟ ᱱᱚᱣᱟ ᱠᱟᱛᱷᱟ ᱠᱚᱫᱚ ᱟᱫᱚ ᱠᱟᱹᱢᱤ ᱜᱮ ᱵᱟᱝ ᱠᱟᱹᱢᱤ ᱫᱟᱲᱮ ᱦᱩᱭ ᱟᱠᱟᱱᱟ ᱤᱧ ᱫᱚ ᱵᱳᱨᱰ ᱵᱟᱝ ᱨᱮᱦᱚᱸ ᱤᱧᱟᱹᱜ ᱫᱚ ᱞᱮᱯᱴᱚᱯ ᱦᱮᱱᱟᱜ ᱟᱠᱟᱫᱟ ᱤᱱᱠᱟᱹ ᱞᱮᱠᱟ ᱛᱮᱜᱮ ᱤᱧ ᱫᱩᱧ ᱢᱚᱱᱮ ᱞᱮᱫ ᱛᱟᱦᱮᱸᱜᱼᱟ ᱡᱮ ᱯᱨᱚᱡᱮᱠᱴᱟᱨ ᱦᱟᱛᱟᱣ ᱠᱟᱛᱮᱫ ᱩᱱᱠᱩ ᱥᱟᱢᱟᱝ ᱨᱮ ᱚᱱᱟᱧ ᱩᱫᱩᱜ ᱥᱚᱫᱚᱨ ᱟᱠᱚᱣᱟ ᱦᱮᱸ ᱥᱮ ᱛᱚ ᱱᱤᱝᱠᱟᱹ ᱨᱮ ᱱᱤᱝᱠᱟᱹ ᱧᱮᱞᱚᱜᱚᱜᱼᱟ ᱡᱮ ᱡᱟᱦᱟᱱᱟᱜ ᱡᱟᱦᱟᱱ ᱠᱚᱨᱮᱱᱟᱜ ᱥᱟᱛᱟᱢ ᱞᱮᱠᱟ ᱮᱜ ᱡᱩᱫᱤ ᱵᱚᱱ ᱧᱮᱞᱟ ᱦᱚᱳᱭᱛᱳ ᱥᱟᱶᱦᱮᱫ ᱨᱮᱱᱟᱜ ᱫᱚ ᱠᱤᱪᱷᱩ ᱚᱱᱠᱟ ᱮᱴᱠᱮᱴᱚᱬᱮ ᱛᱟᱦᱮᱱ ᱜᱮᱭᱟ ᱚᱱᱟ ᱨᱮᱱᱟᱝ ᱦᱳᱭᱛᱚ ᱥᱟᱛᱟᱢ ᱥᱟᱵ ᱨᱟᱠᱟᱵ ᱱᱟᱥᱮᱱᱟᱜ ᱪᱤᱛᱟᱹᱨ ᱛᱟᱞᱟ ᱛᱮᱫᱚ ᱥᱟᱱᱟᱢᱟᱜ ᱫᱚ ᱵᱟᱝ ᱠᱚᱛᱚ ᱜᱩᱞᱟᱹ ᱫᱚ ᱦᱩᱭᱩᱜ ᱜᱮᱭᱟ ᱮᱴᱠᱮᱴᱚᱬᱮ ᱢᱮᱱᱠᱷᱟᱱ ᱟᱹᱰᱤᱴᱟᱜᱮ ᱧᱟᱢᱚᱜ ᱜᱮᱭᱟ ᱢᱮᱱᱠᱷᱟᱱ ᱤᱱᱟᱹ ᱵᱚᱫᱚᱞ ᱛᱮ ᱧᱮᱞᱚᱜᱚᱜᱼᱟ ᱚᱛᱱᱚᱜ ᱦᱮᱸᱥᱮ ᱱᱟᱜᱟᱢ ᱠᱚᱨᱮᱱᱟᱜ ᱠᱟᱛᱷᱟ ᱟᱵᱚ ᱚᱱᱟ ᱫᱟᱨᱟ ᱛᱮᱵᱚᱱ ᱩᱫᱩᱜ ᱥᱚᱫᱚᱨ ᱦᱚᱪᱚ ᱫᱟᱲᱮᱭᱟᱠᱚᱣᱟ ᱡᱩᱫᱤ ᱱᱟᱜᱟᱢ ᱨᱮᱜᱮᱢ ᱞᱟᱹᱭᱟ ᱦᱩᱞ ᱦᱮᱸ ᱥᱮ ᱚᱠᱟᱨᱮ ᱦᱩᱭ ᱞᱮᱱᱟ ᱚᱠᱟ ᱴᱷᱟᱶ ᱨᱮ ᱦᱩᱭ ᱞᱮᱱᱟ ᱚᱸᱰᱮᱱ ᱴᱷᱟᱶ ᱨᱮᱱᱟᱜ ᱚᱸᱰᱮ ᱟᱢ ᱯᱨᱚᱡᱮᱠᱴᱟᱨ ᱛᱟᱞᱟᱛᱮ ᱥᱮ ᱥᱢᱟᱨᱴ ᱵᱳᱨᱰ ᱛᱟᱞᱟᱛᱮ ᱟᱢᱮᱢ ᱩᱫᱩᱜ ᱥᱚᱫᱚᱨ ᱫᱟᱲᱮᱭᱟᱭᱟ ᱥᱟᱹᱨᱤ ᱜᱮ ᱚᱱᱮ ᱡᱟᱦᱟᱸ ᱵᱷᱚᱜᱽᱱᱟᱰᱤᱦᱤ ᱟᱛᱳ ᱦᱮᱱᱟᱜ ᱟᱠᱟᱫ ᱫᱚ ᱥᱮ ᱚᱱᱟ ᱡᱟᱦᱟᱸ ᱰᱟᱹᱦᱤ ᱦᱮᱱᱟᱜ ᱟᱠᱟᱫ ᱫᱚ ᱚᱱᱟ ᱥᱩᱨ ᱨᱮ ᱢᱤᱫᱴᱟᱝ ᱟᱹᱰᱤ ᱥᱮ ᱟᱹᱰᱤ ᱜᱚᱴᱟᱝ ᱵᱩᱨᱩ ᱦᱮᱱᱟᱜ ᱟᱠᱟᱫᱟ ᱚᱱᱟ ᱵᱩᱨᱩ ᱪᱚᱴ ᱠᱷᱚᱱ ᱜᱮ ᱦᱳᱭᱛᱳ ᱚᱠᱛᱚ ᱩᱱᱠᱩ ᱥᱤᱫᱩ ᱠᱟᱹᱱᱦᱩ ᱛᱟᱠᱚ ᱚᱱᱟ ᱠᱚ ᱞᱟᱹᱲᱦᱟᱹᱭ ᱞᱮᱫᱟ ᱥᱮ ᱥᱟᱨ ᱠᱚ ᱛᱮᱨᱟᱝ ᱞᱮᱫᱟ ᱚᱱᱟ ᱵᱩᱨᱩ ᱦᱚᱸ ᱵᱚᱱ ᱩᱫᱩᱜ ᱫᱟᱲᱮ ᱭᱟᱠᱚᱣᱟ ᱦᱚᱳᱭᱛᱳ ᱟᱠᱚ ᱢᱟᱹᱭ ᱵᱟᱹᱵᱩ ᱛᱟᱠᱚ ᱦᱩᱰᱤᱧ ᱦᱟᱯᱲᱟᱜ ᱜᱮᱭᱟ ᱠᱚ ᱱᱤᱛᱚᱜ ᱫᱚ ᱵᱟᱠᱚ ᱥᱮᱱ ᱫᱟᱲᱮᱭᱟᱜᱼᱟ ᱥᱮ ᱤᱫᱤ ᱠᱟᱛᱮᱫ ᱥᱩᱨ ᱠᱷᱚᱱᱟᱜ ᱫᱚ ᱵᱟᱝ ᱮᱢ ᱧᱮᱞ ᱦᱚᱪᱚ ᱫᱟᱲᱮ ᱭᱟᱠᱚᱣᱟ ᱢᱮᱱᱠᱷᱟᱱ ᱱᱤᱛᱚᱜ ᱱᱩᱠᱩᱣᱟᱜ ᱠᱚ ᱢᱮᱫ ᱥᱟᱢᱟᱝ ᱨᱮ ᱚᱱᱟ ᱪᱤᱛᱟᱹᱨᱮᱢ ᱥᱟᱵ ᱨᱟᱠᱟᱵ ᱠᱚ ᱠᱷᱟᱱ ᱫᱚ ᱩᱱᱠᱩ ᱠᱚ ᱟᱹᱭᱠᱟᱹᱣ ᱫᱟᱲᱮ ᱭᱟᱜᱼᱟ ᱥᱟᱹᱨᱤ ᱜᱮ ᱱᱚᱝᱠᱟᱱᱟᱜ ᱢᱤᱫᱴᱟᱝ ᱚᱱᱟ ᱥᱩᱨ ᱨᱮ ᱥᱮ ᱚᱱᱟ ᱵᱷᱚᱜᱽᱱᱟᱰᱤ ᱰᱟᱹᱦᱤ ᱥᱩᱨ ᱨᱮ ᱢᱤᱫᱴᱟᱝ ᱵᱩᱨᱩ ᱦᱮᱱᱟᱜᱼᱟ ᱚᱱᱟ ᱵᱩᱨᱩ ᱪᱚᱴ ᱠᱷᱚᱱ ᱪᱮᱫ ᱞᱮᱠᱟ ᱥᱟᱨ ᱠᱚ ᱛᱮᱨᱟᱝ ᱞᱮᱫᱟ ᱚᱱᱟ ᱥᱟᱨ ᱫᱚ ᱥᱟᱜᱟᱫ ᱪᱮᱫ ᱞᱮᱠᱟ ᱡᱮᱢᱚᱱ ᱥᱟᱜᱟᱫ ᱜᱟᱡᱟᱲ ᱨᱮ ᱥᱟᱜᱟᱫ ᱛᱤᱸᱜᱩ ᱠᱚᱜᱼᱟ ᱦᱳᱭᱛᱳ ᱩᱱᱠᱩ ᱣᱟᱜ ᱥᱟᱨ ᱦᱚᱸ ᱚᱱᱠᱟ ᱜᱮ ᱧᱩᱨ ᱞᱮᱱ ᱛᱟᱦᱮᱸᱼᱟ ᱟᱨ ᱤᱱᱟᱹ ᱞᱮᱠᱟ ᱨᱮᱜᱮ ᱩᱱᱠᱩ ᱡᱟᱦᱟᱸᱭ ᱤᱝᱨᱮᱡᱽ ᱨᱮᱱ ᱠᱚ ᱛᱟᱦᱮᱸ ᱠᱟᱱ ᱚᱯᱷᱤᱥᱟᱨ ᱠᱚ ᱥᱮ ᱠᱟᱹᱢᱤᱭᱟ ᱠᱚ ᱛᱚ ᱩᱱᱠᱩ ᱠᱚ ᱟᱹᱰᱤ ᱜᱚᱴᱟᱝ ᱦᱚᱲ ᱠᱚ ᱜᱟᱛᱷᱟᱲ ᱞᱮᱱ ᱛᱮᱸᱠᱚ ᱜᱚᱡ ᱞᱮᱱᱟ ᱟᱨ ᱤᱱᱠᱟᱹ ᱞᱮᱠᱟ ᱛᱮᱸᱜᱮ ᱟᱹᱰᱤ ᱜᱚᱴᱟᱝ ᱫᱟᱹᱲ ᱦᱚᱸᱠᱚ ᱫᱟᱹᱲ ᱠᱟᱜ ᱛᱟᱠᱚ ᱜᱮᱭᱟ ᱡᱟᱹᱱᱤᱡ ᱴᱷᱤᱠ ᱥᱮ
ᱮᱠᱫᱚᱢ ᱟᱫᱚ ᱚᱱᱟ ᱛᱟᱞᱟ ᱛᱮ ᱠᱷᱟᱱ ᱫᱚ ᱮᱠᱫᱚᱢ ᱜᱮ ᱟᱹᱰᱤ ᱯᱩᱥᱴᱟᱹᱣ ᱥᱟᱺᱦᱤᱡᱽ ᱚᱱᱟ ᱨᱮᱱᱟᱜ ᱡᱟᱦᱟᱸ ᱪᱤᱛᱟᱹᱨ ᱥᱮ ᱚᱱᱟ ᱚᱛᱱᱚᱜ ᱟᱹᱨᱤ ᱨᱮᱱᱟᱜ ᱴᱷᱟᱶ ᱴᱚᱴᱷᱟ ᱠᱚ ᱟᱹᱰᱤ ᱯᱩᱥᱴᱟᱹᱣ ᱥᱮᱫ ᱴᱷᱟᱢ ᱴᱷᱟᱢ ᱚᱱᱟ ᱩᱫᱩᱜ ᱥᱚᱫᱚᱨ ᱜᱟᱱᱚᱜᱼᱟ ᱡᱟᱦᱟᱸ ᱛᱮᱫᱚ ᱢᱟᱹᱱᱮ ᱯᱟᱹᱴᱷᱩᱣᱟᱹ ᱢᱟᱹᱭ ᱵᱟᱹᱵᱩ ᱛᱟᱠᱚ ᱠᱚ ᱩᱱᱠᱩ ᱟᱹᱰᱤ ᱟᱞᱜᱟᱛ ᱛᱮ ᱥᱮ ᱟᱹᱰᱤ ᱥᱚᱞᱦᱮ ᱛᱮ ᱚᱱᱟ ᱠᱚ ᱵᱩᱡᱷᱟᱹᱣ ᱫᱟᱲᱮᱭᱟᱜᱼᱟ ᱟᱨ ᱚᱱᱟ ᱟᱠᱚᱣᱟᱜ ᱚᱱᱛᱚᱨ ᱨᱮ ᱯᱩᱨᱟᱹ ᱜᱟᱛᱷᱟᱼᱣ ᱛᱟᱦᱮᱱᱟᱹ ᱡᱟᱭᱡᱩᱜᱽ ᱞᱟᱹᱜᱤᱫ ᱚᱱᱟ ᱛᱮᱹᱜᱮ ᱢᱚᱱᱮ ᱦᱩᱭᱩᱜ ᱠᱟᱱᱟ ᱱᱚᱣᱟ ᱰᱤᱡᱤᱴᱮᱞ ᱵᱳᱲ ᱥᱮ ᱮᱥᱢᱟᱨᱴ ᱵᱳᱲ ᱡᱟᱦᱟᱸ ᱠᱚ ᱢᱮᱱ ᱮᱫᱟ ᱚᱱᱟ ᱦᱟᱛᱟᱣ ᱦᱩᱭᱩᱜᱹ ᱠᱟᱱᱟ ᱴᱷᱤᱠ ᱟᱪᱷᱮ ᱟᱨ ᱡᱟᱦᱟᱸ ᱟᱢ ᱦᱚᱢ ᱞᱟᱹᱭᱮᱫᱟ ᱯᱨᱚᱡᱮᱠᱴᱟᱨ ᱦᱮᱸ ᱚᱱᱟ ᱚᱱᱟ ᱛᱮᱜᱮ ᱱᱤᱛᱚᱜ ᱫᱚ ᱟᱢ ᱦᱚᱸ ᱮᱦᱚᱵᱽ ᱦᱟᱛᱟᱹᱲ ᱢᱮ ᱡᱚᱫᱤ ᱱᱤᱛᱚᱜ ᱮᱢ ᱞᱟᱹᱭᱮᱫᱟ ᱮᱥᱢᱟᱨᱴ ᱵᱳᱲ ᱵᱟᱹᱧ ᱦᱟᱛᱟᱣᱼᱟ᱾ ᱚᱱᱟ ᱛᱮᱦᱚᱸ ᱚᱱᱮᱠᱴᱟ ᱜᱮ ᱠᱟᱹᱢᱤ ᱞᱟᱦᱟᱜᱼᱟ
ᱮᱠᱹᱵᱟᱨᱮ ᱟ ᱫᱚ ᱱᱤᱡᱮᱨᱟᱜ ᱪᱟᱹᱪᱞᱟᱣ ᱛᱮᱱᱟᱜ ᱦᱮᱱᱟᱜ ᱟᱠᱟᱫᱟ ᱟᱫᱚ ᱮᱥᱢᱟᱨᱴ ᱵᱳᱲ ᱫᱚ ᱦᱳᱭᱛᱳ ᱠᱷᱚᱨᱪᱟ ᱯᱟᱛᱤ ᱥᱟᱸᱜᱮ ᱧᱚᱜᱚᱜᱼᱟ ᱟᱨᱦᱚᱸ ᱤᱧ ᱨᱮᱱ ᱮᱥᱴᱟᱯᱷ ᱠᱚ ᱦᱮᱱᱟᱜ ᱠᱟᱜ ᱠᱚ ᱩᱱᱠᱩ ᱦᱚᱛᱚ ᱠᱷᱚᱨᱪᱟ ᱯᱟᱹᱛᱤ ᱫᱚ ᱮᱢᱟᱠᱚ ᱜᱮ ᱦᱩᱭᱩᱜᱼᱟ ᱦᱮᱸᱥᱮ ᱛᱟᱦᱚᱸᱞᱮ ᱤᱱᱠᱟᱹ ᱞᱮᱠᱟ ᱛᱮ ᱜᱮ ᱡᱟᱦᱟᱸ ᱧᱮᱞᱚᱜ ᱚᱜ ᱠᱟᱱᱟ ᱟᱼᱫᱚ ᱵᱟᱹᱭ ᱵᱟᱹᱭᱛᱮ ᱦᱟᱯᱮ ᱦᱟᱯᱮ ᱛᱮ ᱦᱮᱸ ᱥᱮ ᱱᱟᱥᱮ ᱱᱟᱥᱮ ᱛᱮ ᱚᱱᱠᱟ ᱜᱮ ᱟᱨᱦᱚᱸ ᱥᱟᱸᱜᱮ ᱜᱚᱴᱟᱝ ᱯᱟᱹᱴᱷᱩᱣᱟᱹ ᱢᱟᱹᱭ ᱵᱟᱹᱵᱩ ᱛᱟᱠᱚ ᱠᱚ ᱦᱮᱡᱽ ᱞᱮᱱ ᱠᱷᱟᱱᱹ ᱜᱮ ᱦᱮᱸ ᱟᱨ ᱡᱚᱛᱚ ᱟᱵᱚ ᱱᱤᱛᱚᱜ ᱫᱚ ᱧᱮᱞᱚᱜᱚᱼᱜ ᱠᱟᱱᱟ ᱛᱚ ᱰᱤᱡᱤᱴᱮᱞ ᱤᱱᱰᱤᱭᱟᱹ ᱦᱮᱸᱥᱮ ᱚᱱᱟ ᱰᱤᱡᱤᱴᱮᱞ ᱡᱩᱜᱽ ᱥᱟᱶᱛᱮ ᱟᱵᱚ ᱡᱩᱫᱤ ᱵᱟᱹᱵᱚᱱ ᱞᱟᱦᱟ ᱤᱫᱤᱭᱼᱟ ᱦᱮᱸ ᱰᱤᱡᱤᱴᱮᱞ ᱚᱞ ᱯᱟᱲᱦᱟᱣ ᱡᱩᱫᱤ ᱟᱵᱚ ᱵᱟᱵᱚᱱ ᱮᱰ ᱠᱚᱨᱟᱣ ᱤᱫᱤᱭᱟ ᱛᱟᱦᱚᱸᱞᱮ ᱟᱵᱚ ᱟᱸᱵᱚ ᱫᱚ ᱟᱹᱰᱤ ᱱᱤᱫᱷᱟᱹᱱ ᱥᱮ ᱛᱟᱭᱚᱢ ᱨᱮᱹᱜᱮ ᱵᱚᱱ ᱛᱟᱦᱮᱱᱟᱹ ᱴᱷᱤᱠ
ᱮᱠᱫᱚᱢ ᱮᱠᱫᱚᱢ ᱚᱱᱟ ᱛᱮᱜᱮ ᱢᱚᱱᱮ ᱦᱩᱭᱩᱜ ᱠᱟᱱᱟ ᱟᱵᱚ ᱨᱮᱱ ᱢᱟᱹᱭ ᱛᱟᱠᱚ ᱵᱟᱹᱵᱩ ᱛᱟᱠᱚ ᱦᱚᱸ ᱱᱚᱸᱣᱟ ᱯᱟᱦᱟᱴᱟ ᱥᱮᱫ ᱞᱟ ᱤᱫᱤ ᱠᱚ ᱦᱩᱭᱩᱜᱼᱟ ᱥᱩᱫᱩ ᱥᱟᱵᱽ ᱨᱮᱫᱚ ᱵᱟᱝ ᱥᱩᱫᱩ ᱛᱚ ᱱᱟᱜᱟᱢ ᱚᱱᱟ ᱥᱟᱠᱟᱢ ᱨᱮ ᱱᱤᱛᱚᱜ ᱟᱞᱟᱢ ᱨᱮᱱᱟᱜ ᱡᱟᱦᱟᱸ ᱴᱮᱠᱱᱳᱞᱚᱡᱤ ᱥᱮᱴᱮᱨ ᱟᱠᱟᱱ ᱚᱱᱟ ᱦᱚᱸ ᱦᱩᱭᱩᱜᱼᱟ ᱚᱱᱟ ᱦᱚᱸ ᱩᱫᱩᱜ ᱟᱠᱚ ᱦᱩᱭᱩᱜᱼᱟ ᱚᱱᱟ ᱨᱮᱱᱟᱜ ᱛᱤᱱᱟᱹᱜ ᱦᱮᱸ ᱛᱚ ᱞᱟᱹᱠᱛᱤ ᱢᱮᱱᱟᱜᱼᱟ ᱚᱱᱟ ᱦᱚᱸ ᱩᱱᱠᱩ ᱵᱟᱰᱟᱭ ᱦᱚᱪᱚ ᱠᱚ ᱦᱩᱭᱩᱜᱼᱟ ᱟᱨ ᱱᱤᱛᱚᱜ ᱢᱮᱱ ᱜᱟᱱᱚᱜᱼᱟ ᱱᱚᱜ ᱚᱭ ᱡᱟᱦᱟᱸ ᱴᱮᱠᱱᱳᱞᱚᱡᱤ ᱠᱚᱢᱯᱭᱩᱴᱟᱨ ᱞᱮᱯᱴᱚᱯ ᱢᱳᱵᱟᱭᱤᱞ ᱮᱢᱟᱱ ᱛᱮᱱᱟᱜ ᱡᱟᱦᱟᱱᱟᱜ ᱜᱮ ᱛᱚ ᱱᱚᱣᱟ ᱵᱮᱜᱚᱨ ᱟᱵᱚ ᱢᱟᱹᱱᱢᱤ ᱱᱤᱛᱚᱜ ᱫᱚ ᱮᱸ ᱢᱤᱫ ᱨᱚᱠᱚᱢ ᱞᱟᱹᱭ ᱜᱟᱱᱚᱜᱼᱟ ᱚᱪᱚᱞ ᱞᱮᱠᱟ ᱦᱮᱸ ᱵᱟᱝ ᱥᱮ ᱚᱠᱚᱭ ᱮᱸ ᱟᱵᱚᱨᱮᱱ ᱢᱟᱹᱭ ᱛᱟᱠᱚ ᱵᱟᱹᱵᱩ ᱛᱟᱠᱚ ᱱᱚᱣᱟ ᱮᱸ ᱱᱚᱣᱟ ᱯᱟᱦᱴᱟ ᱥᱮᱫᱽ ᱦᱚᱸ ᱩᱱᱠᱩ ᱚᱨ ᱟᱹᱜᱩ ᱠᱚ ᱦᱩᱭᱩᱜᱼᱟ ᱟᱨ ᱡᱟ ᱟᱵᱚ ᱢᱟᱪᱮᱫ ᱠᱚᱣᱟᱜ ᱡᱚᱛᱚᱴᱟ ᱥᱚᱢᱵᱷᱚᱵ ᱩᱱᱠᱩ ᱜᱚᱲᱚ ᱮᱢ ᱥᱮ ᱟᱵᱚ ᱥᱚᱢᱟᱡ ᱨᱮᱱ ᱱᱚᱝ ᱠᱟᱱ ᱞᱟᱦᱟ ᱟᱠᱟᱱ ᱦᱚᱲᱹ ᱠᱚ ᱜᱟᱹᱠᱷᱩᱲᱤᱭᱟᱹ ᱠᱚ ᱩᱱᱠᱩ ᱠᱚᱴᱷᱮᱱ ᱦᱚᱸ ᱱᱮᱦᱚᱨ ᱠᱟᱛᱮᱫ ᱟᱵᱚᱣᱟᱜ ᱥᱟᱶᱛᱟ ᱟᱨ ᱨᱮᱱ ᱢᱟᱹᱭ ᱛᱟᱠᱚ ᱵᱟᱹᱵᱩ ᱛᱟᱠᱚ ᱱᱚᱸᱜᱼᱟ ᱰᱟᱦᱟᱨ ᱥᱮᱫ ᱵᱚᱱ ᱞᱟᱦᱟ ᱤᱫᱤ ᱠᱚᱣᱟ ᱦᱮᱸᱵᱟᱝ ᱥᱮ ᱟᱫᱚ ᱢᱟᱪᱮᱫ ᱚᱠᱟᱜ ᱠᱟᱹᱢᱤ ᱜᱮ ᱚᱱᱟ ᱜᱮ ᱠᱟᱱᱟ ᱟᱵᱚᱨᱮᱱ ᱱᱟᱦᱟᱜ ᱨᱮᱱ ᱯᱟᱹᱴᱷᱩᱣᱟᱹ ᱛᱟᱠᱚ ᱵᱟᱹᱵᱩ ᱛᱟᱠᱚ ᱦᱟᱯᱮᱱ ᱫᱤᱱ ᱟᱵᱚᱣᱟᱜ ᱫᱷᱟᱹᱨᱛᱤ ᱟᱵᱚᱣᱟᱜ ᱥᱟᱶᱛᱟ ᱟᱵᱚᱣᱟᱜ ᱫᱤᱥᱚᱢ ᱞᱟᱦᱟ ᱥᱮᱫ ᱠᱚ ᱤᱫᱤ ᱫᱟᱲᱮᱭᱟᱜ ᱢᱟ ᱱᱟᱯᱟᱭ ᱥᱮᱫ ᱠᱚ ᱤᱫᱤ ᱫᱟᱲᱮᱭᱟᱜ ᱢᱟ ᱚᱱᱟ ᱩᱭᱦᱟᱹᱨ ᱵᱷᱟᱵᱽᱱᱟ ᱠᱟᱛᱮᱫ ᱛᱮᱜ ᱜᱮ ᱢᱤᱫᱴᱮᱱ ᱢᱟᱪᱮᱫ ᱫᱚᱭ ᱟᱭᱟᱜ ᱢᱟᱪᱮᱛᱟᱹᱱᱤ ᱥᱮ ᱢᱟᱪᱮᱫᱟᱜ ᱠᱟᱹᱢᱤ ᱫᱚᱭ ᱞᱟᱦᱟ ᱤᱫᱤ ᱛᱟᱭᱟ ᱟᱨ ᱱᱚᱣᱟ ᱜᱮ ᱩᱱᱤᱭᱟᱜ ᱢᱟᱨᱟᱝ ᱡᱚᱥ ᱠᱟᱱ ᱛᱟᱭᱟ ᱟᱨ ᱢᱟᱨᱟᱝ ᱠᱩᱠᱢᱩ ᱦᱚᱸ ᱠᱟᱱ ᱛᱟᱭᱟ
ᱮᱠ ᱵᱟᱨᱮ ᱠᱟᱛᱷᱟ ᱫᱚ ᱮᱠᱵᱟᱨᱮ ᱡᱚᱛᱷᱟᱛ ᱠᱟᱛᱷᱟᱢ ᱞᱟᱹᱭ ᱟᱠᱟᱫ ᱛᱟᱞᱟᱝᱟ ᱜᱚᱢᱠᱮ ᱦᱮᱸ ᱥᱮ ᱱᱤᱝᱠᱟᱹ ᱱᱟᱜ ᱩᱭᱦᱟᱹᱨ ᱵᱷᱟᱵᱽᱱᱟ ᱫᱚᱦᱚ ᱤᱫᱤ ᱞᱮᱠᱷᱟᱱ ᱫᱚ ᱧᱮᱞᱚᱜᱚᱜᱼᱟ ᱟᱜᱟᱢ ᱫᱤᱱ ᱨᱮ ᱱᱩᱠᱩ ᱯᱟᱹᱴᱷᱩᱣᱟᱹ ᱢᱟᱹᱭ ᱵᱟᱹᱵᱩ ᱛᱟ ᱠᱚᱣᱟᱜ ᱦᱚᱭ ᱛᱳ ᱢᱟᱲᱟᱝ ᱰᱟᱦᱟᱨ ᱫᱚ ᱵᱚᱱ ᱢᱟᱨᱥᱟᱞ ᱛᱟᱠᱚ ᱜᱮ ᱴᱷᱤᱠ, ᱚᱱᱠᱟ ᱜᱮ ᱥᱟᱱᱟᱢ ᱢᱟᱪᱮᱫ ᱢᱟᱪᱮᱛᱟᱹᱱᱤ ᱠᱚᱣᱟᱜ ᱩᱭᱦᱟᱹᱨ ᱵᱷᱟᱵᱽᱱᱟ ᱫᱚᱦᱚᱭ ᱦᱩᱭᱩᱜᱼᱟ ᱦᱮᱸ ᱴᱮᱠᱱᱚᱞᱚᱡᱤ ᱥᱟᱶᱛᱮ ᱥᱟᱶᱛᱮ ᱢᱟᱱᱮ ᱚᱞ ᱯᱟᱲᱦᱟᱣ ᱥᱟᱶ ᱥᱟᱶᱛᱮ ᱴᱮᱠᱱᱚᱞᱚᱡᱤᱭᱟᱜ ᱦᱚᱸ ᱩᱱᱠᱩ ᱪᱮᱫ ᱟᱠᱚ ᱦᱩᱭᱩᱜᱼᱟ ᱤᱱᱠᱟᱹ ᱞᱮᱠᱟ ᱛᱮ ᱚᱱᱟ ᱛᱟᱞᱟ ᱛᱮ ᱜᱮ ᱟᱨ ᱱᱤᱛᱚᱜ ᱡᱟᱦᱟᱸ ᱧᱮᱞᱚᱜᱚᱜ ᱠᱟᱱᱟ ᱟᱨ. ᱴᱤ. ᱟᱭ. ᱭᱟᱜ ᱱᱤᱨᱫᱮᱥ ᱚᱱᱩ ᱡᱟᱹᱱᱤ ᱛᱮ ᱰᱤᱡᱤᱴᱮᱞ ᱚᱞ ᱯᱟᱲᱦᱟᱣ ᱫᱚ ᱦᱤᱡᱩᱜ ᱜᱮᱭᱟ ᱜᱚᱵᱷᱚᱨᱢᱮᱱᱴᱟᱜ ᱛᱷᱚᱨᱚ ᱠᱷᱚᱱᱟᱜ ᱦᱚᱸ ᱦᱮᱸ ᱥᱚᱨᱠᱟᱨᱤ ᱤᱥᱠᱩᱞ ᱠᱚᱨᱮ ᱦᱚᱸ ᱚᱱᱟ ᱰᱤᱡᱤᱴᱮᱞ ᱨᱮ ᱚᱞ ᱯᱟᱲᱦᱟᱣ ᱨᱮᱱᱟᱜ ᱢᱤᱫᱴᱟᱹᱝ ᱠᱩᱨᱩ-ᱢᱩᱴᱩ ᱪᱟᱞᱟᱜ ᱠᱟᱱ ᱜᱮᱭᱟ ᱦᱚᱭ ᱥᱮ ᱢᱟ ᱛᱟᱦᱞᱮ ᱜᱚᱝᱠᱮ ᱱᱤᱭᱟᱹ ᱵᱮᱲᱟ ᱫᱚ ᱱᱤᱝᱠᱟᱹ ᱜᱮ ᱦᱩᱸ